ᱪᱮ ᱱᱟᱯᱟᱭ ᱵᱟᱲᱟ ᱜᱮ ᱛᱚ?
ᱦᱚᱸ ᱱᱟᱯᱟᱭ ᱵᱟᱲᱟ ᱜᱮ, ᱟᱵᱤᱱ ᱚᱠᱟ ᱞᱮᱠᱟ ᱢᱮᱱᱟᱜ ᱵᱤᱱᱟ?
ᱚ ᱟᱞᱤᱧ ᱦᱚᱸ ᱱᱤᱛᱳᱜ ᱫᱚ ᱱᱟᱯᱟᱭ ᱵᱟᱲᱟ ᱜᱮ᱾
ᱟ-ᱪᱪᱷᱟ ᱪᱪᱷᱟ᱾
ᱛᱟᱯᱚᱨᱮ ᱫᱟᱜ ᱡᱟᱯᱩᱜ ᱪᱮᱜ ᱞᱮᱠᱟ?
ᱟᱨ ᱟᱞᱚ ᱵᱤᱱ ᱞᱟᱹᱭᱟ ᱫᱟᱜ ᱡᱟᱹᱯᱩᱫ ᱢᱟ ᱥᱮᱭ-ᱥᱮᱭ ᱜᱮ ᱾ ᱢᱟᱱᱮ ᱥᱮᱛᱟᱜ ᱟᱹᱭᱩᱵ ᱮᱠᱫᱚᱢ ᱞᱮᱲᱛᱟᱲ ᱠᱟᱫ ᱜᱮ ᱾
ᱟᱯᱮ ᱥᱮᱫ?
ᱦᱟᱸ ᱟᱞᱮ ᱥᱮᱱ ᱫᱚ ᱚᱱᱠᱟ ᱫᱚ ᱦᱟᱸᱜ ᱵᱟᱭ ᱫᱟᱜ ᱟᱠᱟᱫᱟ ᱪᱟᱥ ᱠᱷᱚ ᱚᱱᱟᱛᱮ ᱵᱟᱝ ᱞᱮ ᱫᱷᱩᱨᱟᱹ ᱫᱟᱲᱮᱭ‌ ᱠᱟᱫᱟ᱾ ᱢᱮᱱ ᱜᱟᱱᱚᱜ-ᱟ ᱦᱮᱸ ᱦᱮ ᱱᱟᱥᱮ ᱱᱟᱥᱮ ᱫᱟᱜ ᱮᱫᱟᱭ ᱫᱚᱢᱮ ᱫᱚ ᱵᱟᱝ᱾
ᱟᱪᱪᱷᱟ,
ᱛᱟᱦᱚᱞᱮ ᱟᱯᱮ ᱥᱮᱱ ᱫᱚ ᱪᱟᱥ ᱠᱚ ᱫᱚ ᱪᱮᱫ ᱞᱮᱠᱟ ᱯᱮ ᱫᱷᱩᱨᱟᱹᱣ ᱠᱟᱱᱟ?
ᱦᱳᱭ ᱜᱚᱢᱠᱮ ᱫᱷᱩᱨᱟᱹᱣ ᱜᱟᱱ ᱜᱮᱭᱟ ᱞᱮ ᱮᱱᱛᱮ ᱢᱟᱱᱮ ᱦᱮᱸ, ᱟᱞᱮ ᱠᱚᱣᱟᱜ ᱠᱷᱮᱛ ᱢᱟᱛᱚ ᱛᱟᱞᱟ ᱛᱟᱞᱟ ᱟᱫᱚ ᱥᱟᱭᱤᱰ ᱠᱚᱨᱮᱱ ‌ᱠᱚ ᱞᱚᱥᱚᱫ ᱜᱚᱫ ᱠᱮᱫᱟ ᱟᱹᱱᱤᱡ ᱟᱫᱚ ᱟᱞᱮ ᱦᱟᱯᱮ ᱱᱟᱜ ᱠᱷᱟᱱ ᱞᱮ ᱛᱟᱭᱚᱢ ᱜᱚᱫ ᱟᱠᱟᱱᱟ ᱚᱱᱟ ᱜᱮ᱾ ᱫᱷᱩᱨᱟᱹᱣ ᱵᱟᱲᱟ ᱦᱳᱭ ᱠᱟᱱᱟ᱾ ᱪᱟᱞᱟᱣ ᱠᱟᱱᱟ ᱠᱚ ᱚᱲᱟᱜ ᱦᱚᱲ ᱠᱚ ᱫᱚ ᱟᱨ ᱤᱧ ᱜᱮ ᱚᱲᱟᱜ ᱠᱚᱨᱮ ᱨᱮᱱ ᱢᱮᱱᱟᱜ ᱠᱚᱣᱟ ᱛᱚ ᱟᱨᱚ ᱚᱲᱟᱜ ᱠᱚᱨᱮᱱ ᱯᱩᱥᱛᱩ ᱠᱚ ᱩᱱᱠᱩ ᱠᱚᱜᱮ ᱞᱤᱧ ᱧᱮᱞ ᱵᱟᱲᱟᱭᱮᱜ ᱠᱚᱣᱟ ᱾
ᱢᱮᱱ ᱫᱟᱞᱤᱧ ᱠᱟᱹᱴᱤᱡ ᱨᱚᱲ ᱴᱟᱜ ᱴᱷᱤᱠ ᱧᱚᱜ ᱵᱟᱝ ᱟᱸᱡᱚᱢᱚᱜ ᱠᱟᱱ ᱛᱟᱵᱮᱱᱟ ᱾
ᱟᱸᱪᱪᱷᱟ,
ᱟᱵᱮᱱ ᱥᱮᱜ ᱦᱚᱭ ᱫᱟᱭ ᱦᱚᱭ ᱫᱟᱭ ᱚᱱᱟ ᱦᱚᱭ ᱵᱟᱡᱟᱜ ᱠᱟᱱᱟ ᱦᱚᱭ ᱛᱚ᱾
ᱦᱮᱸ ᱦᱳᱭ ᱦᱚᱭ ᱫᱚᱭ ᱦᱚᱭᱮᱜ-ᱟ ᱾
ᱦᱮᱸ, ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱾
ᱟᱪᱷᱟ ᱪᱷᱟ ᱟᱹᱵᱤᱱ ᱫᱚ ᱛᱟᱦᱚᱞᱮ ᱜᱚᱢᱠᱮ ᱞᱟᱹᱭ ᱫᱟᱞᱤᱧ ᱪᱟᱥ ᱠᱚ ᱵᱤᱱ ᱨᱟᱠᱟᱵ ᱠᱮᱜ-ᱟ ᱥᱮ ᱟᱣᱨᱤ?
ᱵᱟᱝ ᱜᱮ ᱜᱚᱢᱠᱮ ᱱᱚᱛᱮ ᱢᱟᱛᱚ ᱫᱟᱜ ᱢᱟ ᱦᱟᱸᱜ ᱛᱟᱭᱚᱢ ᱠᱟᱜ ᱞᱮ ᱜᱮ ᱟᱨᱼᱼ ᱚᱱᱟ ᱠᱷᱟᱹᱛᱤᱨ ᱦᱟᱸᱜ ᱛᱚᱞᱟ ᱠᱚ ᱦᱚᱸ ᱚᱱᱠᱟ ᱢᱟᱬᱟᱝ ᱛᱮ ᱵᱟᱞᱮ ᱛᱚᱞᱟ ᱫᱟᱲᱮ ᱟᱠᱟᱫᱟ᱾
ᱟᱪᱪᱷᱟ,
ᱟ ᱟᱨ ᱦᱟᱸᱜ ᱚᱱᱟ ᱛᱚᱞᱟ ᱵᱟᱝ ᱛᱮ ᱜᱮ ᱦᱟᱸᱜ ᱨᱚᱦᱚᱭ ᱫᱚ ᱵᱟᱝ ᱞᱮ ᱫᱟᱲᱮ ᱠᱟᱫᱟ ᱛᱚᱼᱼ ᱥᱤᱭᱳᱜ ᱠᱚ ᱫᱚ ᱦᱩᱭᱩᱜ ᱵᱟᱲᱟ ᱠᱟᱱ ᱜᱮᱭᱟ ᱱᱚᱜ-ᱚᱭ ᱱᱟᱥᱮ ᱱᱟᱥᱮ ᱫᱟᱜ ᱮᱫᱟᱭ ᱟᱫᱚ ᱚᱱᱟ ᱨᱮᱱᱟᱜ ᱨᱮᱜᱮ ᱥᱤ ᱵᱟᱲᱟ ᱠᱟᱜ ᱦᱩᱭᱩᱜ ᱠᱟᱱᱟ ᱞᱟᱵᱤᱫᱚᱜ ᱠᱟᱱᱟ ᱚᱛ ᱠᱚ ᱟᱫᱚ ᱥᱤ ᱵᱟᱲᱟ ᱠᱟᱜ ᱦᱩᱭᱩᱜ ᱠᱟᱱᱟ ᱾
ᱦᱮᱸ ᱟᱪᱪᱷᱟ, ᱛᱮ ᱜᱚᱢᱠᱮ ᱞᱤᱧ ᱞᱟᱹᱭ ᱫᱟ, ᱮᱸᱼᱼ ᱱᱚᱜ-ᱚᱭ ᱡᱮ ᱱᱮᱛᱟᱨ ᱢᱟ ᱴᱟᱠᱴᱟᱨ ᱜᱮ ᱡᱟᱹᱥᱛᱤ ᱧᱮᱞᱚᱜ ᱠᱟᱱ ᱫᱚ᱾ ᱛᱟᱦᱚᱞᱮ ᱰᱟᱹᱝᱨᱤ ᱠᱚᱢᱟ ᱵᱟᱝ ᱠᱚ ᱧᱮᱞᱚᱜ ᱠᱟᱱᱟ ᱱᱟᱦᱮᱞ ᱠᱚ ᱫᱚ᱾
ᱦᱳᱭ,
ᱛᱟᱦᱞᱮ ᱚᱱᱟ ᱵᱟᱨᱮ ᱛᱮ ᱠᱟᱹᱴᱤᱡ ᱪᱮᱜ ᱵᱤᱱ ᱞᱟᱹᱭᱟ ᱟᱹᱵᱤᱱᱟᱜ ᱵᱤᱪᱟᱹᱨ?
ᱟᱫᱚ ᱦᱟᱸᱜ ᱟᱵᱤᱱ ᱫᱚ ᱚᱠᱟ ᱫᱤᱥᱚᱢ ᱵᱮᱱ ᱯᱟᱲᱟᱜ ᱠᱟᱱᱟ?
ᱟᱹᱞᱤᱧ ᱫᱚ ᱟᱹᱞᱤᱧ ᱫᱚ ᱵᱤᱨ ᱫᱤᱥᱚᱢ ᱞᱤᱧ ᱯᱟᱲᱟᱜ ᱠᱟᱱᱟ ᱟᱹᱞᱤᱧ ᱫᱚ ᱾
ᱚᱸ ᱛᱚ, ᱢᱮᱱ ᱜᱟᱱᱚᱜ-ᱟ ᱱᱚᱣᱟ ᱫᱚ ᱦᱟᱸᱜ ᱡᱟᱹᱥᱛᱤ ᱫᱚ ᱱᱟᱢᱟᱞ ᱫᱤᱥᱚᱢ ᱨᱮ ᱵᱷᱟᱹᱞᱮ ᱧᱮᱞᱚᱜ ᱠᱟᱱᱟ, ᱡᱟᱦᱟᱸ ᱫᱚ ᱴᱮᱠᱴᱟᱨ ᱨᱮᱱᱟᱜ ᱡᱟᱹᱥᱛᱤ ᱚᱱᱛᱮ ᱫᱚ ᱪᱚᱞ ᱦᱮᱱᱟᱜ ᱟᱠᱟᱫᱟ ᱾
ᱦᱮᱸ ᱦᱮᱸ,
ᱛᱚ ᱟᱵᱚ ᱱᱚᱛᱮ ᱦᱟᱸᱜ ᱟᱞᱮ ᱦᱚᱸ ᱵᱤᱨ ᱫᱤᱥᱚᱢ ᱠᱟᱱ ᱜᱮᱭᱟ ᱞᱮ ᱾
ᱛᱚ ᱦᱟᱸᱜ ᱟᱞᱮ ᱥᱮᱱ ᱫᱚ ᱦᱟᱸᱜ ᱡᱟᱹᱥᱛᱤ ᱫᱚ ᱚᱱᱠᱟ ᱴᱮᱠᱴᱟᱨ ᱫᱚ ᱵᱟᱭ ᱧᱮᱞᱚᱜ ᱠᱟᱱᱟ ᱾ ᱮᱜ ᱰᱟᱹᱝᱨᱤ ᱢᱮᱨᱚᱢ ᱜᱮ ᱦᱟᱸᱜ ᱢᱮᱱᱟᱜ ᱠᱚᱜᱮᱭᱟ ᱛᱟᱯᱚᱨ ᱰᱟᱹᱝᱨᱤ ᱛᱮᱜᱮ ᱦᱟᱸᱜ ᱪᱟᱥ ᱫᱚ ᱦᱩᱭᱩᱜ ᱠᱟᱱᱟ ᱾
ᱟᱪᱪᱷᱟ
ᱟᱫᱚ ᱦᱟᱸᱜ ᱱᱟᱢᱟᱞ ᱫᱤᱥᱚᱢ ᱨᱮᱫᱚ ᱴᱮᱠᱴᱟᱨ ᱫᱚ ᱚᱱᱟ ᱦᱚᱛᱮᱡ ᱛᱮᱠᱚ ᱞᱟᱜᱟᱭ ᱮᱫᱟ ᱡᱟᱛᱮ ᱠᱟᱹᱢᱤ ᱴᱟᱜ ᱪᱟᱲ ᱧᱚᱜ ᱦᱩᱭᱩᱜ ᱛᱟᱠᱚ ᱢᱟ ᱾
ᱦᱩᱸ ᱦᱩᱸ ᱾
ᱛᱟᱯᱚᱨᱮ ᱟᱞᱜᱟᱛᱮ ᱦᱩᱭᱩᱜ ᱠᱟᱱᱟ ᱚᱱᱟ ᱫᱚ ᱟᱹᱰᱤ ᱟᱹᱰᱤ ᱥᱤᱜ ᱠᱟᱱᱟ ᱟᱨ ᱢᱤᱫ ᱫᱤᱱ ᱛᱮ ᱟᱹᱰᱤ ᱜᱟᱱ ᱵᱮᱱ ᱥᱤ ᱫᱟᱲᱮᱭᱟᱜ-ᱟ ᱟᱨ ᱱᱟᱦᱮᱞ ᱛᱮᱠᱷᱟᱱ ᱫᱚ ᱦᱟᱸᱜ ᱚᱱᱠᱟ ᱫᱚ ᱦᱟᱸᱜ ᱵᱟᱝ ᱥᱤᱜ ᱠᱟᱱᱟ ᱛᱚ ᱾
ᱵᱟᱝ ᱵᱟᱝ
ᱦᱳᱭ ᱟᱫᱚ ᱚᱱᱟ ᱠᱷᱟᱹᱛᱤᱨ ᱛᱮᱜᱮ ᱦᱚᱲ ᱠᱚ ᱡᱟᱛᱮ ᱞᱚᱜᱚᱱ ᱠᱚ ᱨᱚᱦᱚᱭ ᱥᱟᱹᱛ ᱫᱟᱲᱮ ᱛᱟᱠᱚ ᱢᱟ ᱾ ᱚᱱᱟ ᱠᱷᱟᱹᱛᱤᱨ ᱛᱮ ᱦᱟᱸᱜ ᱴᱮᱠᱴᱟᱨ ᱠᱚ ᱞᱟᱜᱟᱣ ᱮᱫᱟ ᱟᱫᱚ ᱦᱟᱸᱜ ᱟᱞᱮ ᱟᱹᱛᱩ ᱚᱲᱟᱜ ᱠᱚᱨᱮ ᱫᱚ ᱴᱮᱠᱴᱟᱨ ᱫᱚ ᱦᱤᱡᱩᱜ ᱦᱮᱡ ᱦᱩᱭᱩᱜ ᱠᱟᱱᱟ ᱛᱚᱵᱮ ᱡᱟᱦᱟᱸᱭ ᱠᱚᱨᱮᱱ ᱚᱱᱠᱟ ᱡᱤᱱᱤᱥ ᱡᱚᱲᱟ ᱵᱟᱹᱱᱩᱜ ᱠᱚᱣᱟ ᱩᱱᱠᱩ ᱜᱮ ᱦᱟᱸᱜ ᱠᱚ ᱥᱤ ᱦᱚᱪᱚᱭ ᱫᱟ ᱡᱟᱦᱟᱸᱭ ᱨᱮᱱ ᱦᱮᱱᱟᱜ ᱠᱚᱣᱟ ᱩᱱᱠᱩ ᱠᱚᱫᱚ ᱵᱟᱝ ᱠᱚ ᱥᱤ ᱦᱚᱪᱚᱭ ᱫᱟ ᱾ ᱟ-ᱟᱯᱮ ᱥᱮᱱ ᱫᱚ ᱪᱮᱞᱠᱟ ᱴᱮᱠᱴᱟᱨ ᱥᱮ ᱱᱟᱦᱮᱞ ᱛᱮᱯᱮ ᱥᱤ ᱵᱟᱲᱟᱭ ᱜᱮᱭᱟ ᱾
ᱟᱞᱮ ᱥᱮᱫ ᱫᱚ ᱵᱟᱱᱟᱨ ᱜᱮ ᱢᱟᱱᱮ ᱵᱮᱥᱤᱨ ᱫᱚ ᱟᱨᱠᱤ ᱴᱮᱠᱴᱟᱨ ᱜᱮ ᱧᱮᱞᱚᱜ ᱠᱟᱱᱟ ᱱᱤᱡ ᱟ-ᱠᱟᱨᱚᱱ ᱫᱚ ᱡᱟᱦᱟᱸᱭ ᱠᱚ ᱟᱨ ᱡᱟᱦᱟᱸᱭ ᱥᱮᱬᱟ ᱥᱮᱬᱟ ᱠᱷᱮᱛ ᱛᱟᱠᱚ ᱩᱱᱠᱩ ᱫᱚ ᱴᱟᱠᱴᱟᱨ ᱜᱮᱠᱚ ᱟᱹᱜᱩᱭᱮᱜ-ᱟ ᱾ ᱛᱟᱦᱞᱮ ᱴᱟᱠᱴᱟᱨ ᱛᱮᱜᱮ ᱥᱤ ᱵᱟᱲᱟ ᱦᱩᱭᱩᱜ ᱠᱟᱱᱟ ᱟᱨ ᱡᱟᱦᱟᱸ ᱠᱟᱨᱮ ᱠᱟᱹᱡ ᱛᱟᱞᱟ ᱞᱮ ᱠᱷᱟᱱ ᱡᱟᱦᱟᱸᱭ ᱠᱚ ᱠᱟᱹᱴᱤᱡ ᱛᱟᱞᱟ ᱧᱚᱜ ᱟᱨᱠᱤ ᱠᱷᱮᱛ ᱛᱟᱠᱚ ᱛᱟᱨᱯᱚᱨᱮ ᱡᱟᱦᱟᱸ ᱠᱚᱫᱚ ᱡᱟᱦᱟᱸ ᱫᱚᱵᱚᱱ ᱢᱮᱛᱟᱜ ᱠᱟᱱᱟ ᱠᱟᱹᱴᱤᱡ ᱤᱭᱟᱹ ᱧᱚᱜ ᱜᱮ ᱟᱨᱠᱤ ᱞᱟᱹᱵᱤᱫ ᱧᱚᱜ ᱜᱮᱭᱟ ᱦᱟᱥᱟ ᱠᱚ ᱫᱚᱢᱮ ᱾ ᱴᱟᱠᱴᱟᱨ ᱟᱨᱠᱤ ᱵᱟᱝ ᱪᱟᱞᱟᱜ-ᱟ ᱚᱸᱰᱮ ᱜᱮ ᱟᱨᱠᱤ ᱮᱠᱢᱟᱛᱨᱚ ᱱᱟᱦᱮᱞ ᱫᱚ ᱤᱫᱤ ᱦᱩᱭᱩᱜ ᱠᱟᱱᱟ ᱾ ᱵᱟᱝ ᱠᱷᱟᱱ ᱫᱚ ᱵᱟᱹᱠᱤ ᱵᱟᱹᱭᱦᱟᱹᱲ ᱠᱚᱫᱚ ᱥᱮ ᱜᱷᱩᱴᱩ ᱠᱷᱮᱛ ᱠᱚᱫᱚ ᱜᱚᱴᱟ ᱜᱮ ᱴᱟᱠᱴᱟᱨ ᱛᱮᱜᱮ ᱾
ᱦᱳᱭ ᱜᱚᱝᱠᱮ ᱟᱞᱮᱥᱮᱱ ᱦᱚᱸ ᱚᱱᱠᱟ ᱜᱮ ᱡᱟᱦᱟᱸᱴᱟᱜ ᱵᱟᱹᱫᱽ ᱨᱮ ᱥᱮ ᱵᱟᱹᱭᱦᱟᱹᱲ ᱨᱮ ᱴᱟᱠᱴᱟᱨ ᱠᱚ ᱠᱷᱳᱲ ᱮᱫᱟ ᱾ ᱟᱫᱚ ᱦᱟᱸᱜ ᱚᱱᱟ ᱥᱩᱨ ᱠᱚᱨᱮᱱ ᱦᱚᱸ ᱩᱱᱠᱩ ᱱᱟᱦᱮᱞ ᱟᱲᱟᱜ ᱠᱟᱛᱮ ᱢᱮᱱᱫᱟ ᱠᱚ ᱴᱮᱠᱴᱟᱨ ᱛᱮᱜᱮ ᱥᱤ ᱞᱮᱠᱷᱟᱱ ᱫᱚ
ᱜᱚᱝᱠᱮ ᱨᱚᱲ ᱵᱟᱝ ᱟᱸᱡᱚᱢᱚᱜ ᱠᱟᱱ ᱛᱟᱹᱵᱤᱱ ᱫᱚ ᱾ ᱦᱮᱞᱳ ᱜᱚᱝᱠᱮ ᱨᱚᱲ ᱵᱟᱝ ᱟᱸᱡᱚᱢᱚᱜ ᱠᱟᱱᱟ ᱾